ᱜᱚᱝᱠᱮ ᱡᱚᱦᱟᱨ᱾
ᱦᱮᱸ ᱡᱚᱦᱟᱨ ᱜᱮ᱾
ᱛᱟᱦᱚᱞᱮ ᱱᱤᱛ ᱜᱷᱟᱹᱲᱤᱡ ᱪᱮᱫ ᱞᱮᱠᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱮᱫ ᱢᱚᱡᱽ ᱜᱮ ᱵᱟᱲᱟᱭ ᱠᱟᱱᱟ ᱫᱩᱲᱩᱵ ᱵᱟᱲᱟ ᱦᱩᱭᱠᱟᱱᱟ᱾
ᱯᱷᱟᱸᱠᱟ ᱜᱤᱧ ᱧᱟᱢ ᱠᱮᱫᱛᱮ ᱟᱫᱚ ᱞᱤᱧ ᱦᱟᱯᱮᱧ ᱠᱚᱞ ᱜᱚᱫ ᱞᱮᱜᱮ᱾
ᱦᱮᱸ ᱟᱪᱪᱷᱟ ᱚᱱᱟ ᱚᱱᱟ ᱢᱟ ᱠᱚᱢᱟᱣ ᱞᱟᱹᱠᱛᱤ ᱠᱟᱱ ᱜᱮ᱾
ᱦᱳᱭ
ᱟᱨ ᱟᱵᱚ ᱫᱚ ᱠᱟᱹᱢᱤ ᱦᱚᱲ ᱛᱚ ᱚᱱᱠᱟ ᱪᱷᱟᱣ ᱥᱟᱨᱟᱫᱤᱱ ᱫᱚ ᱯᱷᱟᱸᱠᱟ ᱠᱚ ᱵᱟᱵᱚᱱ ᱧᱟᱢᱟ᱾ ᱡᱟᱦᱟᱸ ᱛᱤ ᱨᱮ ᱯᱷᱟᱸᱠᱟ ᱴᱟᱭᱤᱢ ᱵᱚᱱ ᱧᱟᱢᱟ᱾ ᱩᱱ ᱨᱮᱜᱮ ᱠᱟᱹᱴᱤᱡ ᱨᱚᱯᱚᱲ ᱵᱟᱲᱟ ᱦᱩᱭᱩᱜ ᱠᱟᱱᱟ ᱦᱮᱸ ᱵᱟᱝ?
ᱦᱮᱸ ᱦᱮᱸ
ᱛᱟᱦᱚᱞᱮ ᱚᱱᱟ ᱠᱟᱹᱢᱤ ᱠᱟᱹᱡᱽ ᱚ ᱟᱯᱮ ᱟᱨᱤ ᱡᱚᱢ ᱦᱩᱭᱩᱜᱼᱟ, ᱱᱚᱜᱼᱚᱭ ᱦᱟᱸᱜ ᱡᱚᱢ ᱦᱩᱭᱩᱜ ᱞᱟᱹᱜᱤᱜ᱾ ᱮᱱᱟᱝ ᱫᱚ ᱦᱟᱸᱜ ᱠᱟᱹᱴᱤᱡ ᱱᱟᱥᱛᱟ ᱵᱟᱲᱟ ᱦᱩᱭ ᱠᱟᱱᱟ ᱛᱚ ᱛᱮᱦᱮᱧ ᱫᱚ᱾
ᱦᱩᱸᱻ
ᱥᱮᱛᱟᱜ ᱯᱟᱭᱟᱨ ᱨᱮᱱ ᱱᱟᱥᱛᱟ ᱠᱚᱫᱚ ᱦᱟᱸᱜ ᱪᱩᱠᱟᱹᱣ ᱵᱟᱰᱟ ᱦᱩᱭ ᱠᱟᱱᱟ᱾ ᱟᱫᱚ ᱦᱟᱸᱜ ᱱᱚᱭ ᱫᱚᱥᱴᱟ ᱥᱮᱱ ᱡᱚᱢ ᱦᱩᱭᱩᱜᱼᱟ ᱦᱟᱸᱜ ᱚᱱᱠᱟ᱾
ᱟᱪᱪᱷᱟ
ᱪᱮᱜ ᱦᱚᱸ ᱵᱟᱝ ᱠᱟᱹᱢᱤ ᱵᱟᱲᱟᱭ ᱦᱩᱭᱩᱜ ᱠᱟᱱᱟ ᱛᱚ᱾ ᱱᱤᱛᱚᱜ ᱫᱚ ᱦᱟᱸᱜ ᱚᱱᱠᱟ ᱦᱟᱸᱜ ᱠᱟᱹᱢᱤ ᱦᱚᱸ ᱵᱟᱹᱪᱩᱜᱼᱟ ᱱᱤᱛᱚᱜ ᱫᱚ᱾ ᱟᱫᱚ ᱦᱟᱸᱜ ᱱᱚᱜᱼᱚᱭ ᱴᱮᱠᱴᱟᱨ ᱛᱮᱜᱮ ᱥᱤ ᱵᱟᱲᱟᱭ ᱪᱚ ᱦᱩᱭ ᱠᱟᱱᱟ ᱠᱷᱮᱛ ᱠᱚ᱾
ᱦᱩᱸ
ᱟᱫᱚ ᱚᱱᱟ ᱠᱚ ᱥᱤ ᱵᱟᱲᱟ ᱦᱩᱭ ᱞᱮᱱᱠᱷᱟᱱ ᱫᱚ ᱦᱟᱸᱜ ᱠᱟᱹᱢᱤᱱ ᱠᱚ ᱞᱟᱜᱟ ᱠᱚ ᱦᱩᱭᱩᱜᱼᱟ, ᱚᱱᱠᱟ ᱫᱟᱜ ᱦᱚᱸ ᱵᱟᱭ ᱫᱟᱜ ᱫᱟ᱾ ᱦᱚᱞᱟ ᱜᱮ ᱠᱟᱹᱴᱤᱡ ᱫᱟᱜ ᱜᱚᱫ ᱠᱮᱫᱟ ᱟᱞᱮ ᱥᱮᱫ ᱫᱚ ᱟᱨ ᱟᱯᱮ ᱥᱮᱫ ᱫᱚ ᱦᱚᱞᱟ ᱫᱟᱜ ᱠᱮᱫᱟ ᱥᱮ ᱵᱟᱝ?
ᱟᱞᱮ ᱥᱮᱢᱟ ᱟᱣᱨᱤ ᱫᱟᱜᱟᱭ ᱱᱟᱜ ᱨᱤᱢᱤᱞ ᱨᱤᱢᱤᱞ ᱟᱠᱟᱭ ᱛᱚ ᱦᱟᱸᱜ ᱵᱷᱟᱵᱽ ᱢᱟ ᱧᱮᱞᱚᱜ ᱠᱟᱱ ᱨᱤᱢᱤᱞ ᱨᱤᱢᱤᱞ ᱯᱟᱞᱮᱡ ᱪᱚᱭᱮ ᱫᱟᱜ ᱫᱟᱲᱮᱭᱟᱜᱼᱟ᱾ ᱫᱟᱜ ᱞᱮᱠᱷᱟᱱ ᱟᱹᱰᱤ ᱱᱟᱯᱟᱭ ᱠᱚᱜᱼᱟ᱾
ᱦᱳᱭ ᱫᱟᱜ ᱞᱮᱠᱷᱟᱱ ᱫᱚ ᱟᱹᱰᱤ ᱱᱟᱯᱟᱭ ᱠᱚᱜᱼᱟ᱾ ᱪᱮᱫᱟᱜ ᱥᱮ ᱟᱹᱰᱤ ᱫᱤᱱ ᱵᱟᱭ ᱫᱟᱜ ᱠᱟᱫᱟ ᱛᱚ ᱦᱮᱸ ᱵᱟᱝ?
ᱦᱮᱸ ᱦᱮᱸ
ᱫᱟᱜ ᱫᱚ ᱟᱹᱰᱤ ᱟᱵᱚᱣᱟᱜ ᱞᱟᱹᱠᱛᱤ ᱛᱟᱵᱚᱱ ᱱᱤᱛᱚᱜ ᱫᱚ ᱱᱤᱛᱚᱜ ᱫᱚ ᱟᱹᱰᱤ ᱫᱟᱜ ᱫᱚ ᱞᱟᱹᱠᱛᱤᱜ᱾ ᱟᱹᱰᱤ ᱫᱟᱜ ᱨᱮ ᱟᱹᱰᱤ ᱮᱸᱴᱠᱮᱴᱚᱬᱮ ᱵᱚᱱ ᱯᱟᱲᱟᱜ ᱠᱟᱱᱟ᱾
ᱦᱩᱸ ᱫᱟᱜ ᱟᱨ ᱢᱟᱱᱮ ᱠᱟᱹᱣᱰᱤ ᱚᱱᱟ ᱫᱚ ᱢᱟᱥᱴᱞᱤ ᱫᱚᱨᱠᱟᱨ ᱮᱠᱵᱟᱨᱮ᱾
ᱦᱳᱭ ᱦᱳᱭ ᱦᱳᱭ
ᱚᱱᱟ ᱵᱮᱜᱚᱨ ᱫᱚ ᱢᱟᱱᱮ ᱵᱟᱝ ᱪᱟᱞᱟᱜᱼᱟ ᱡᱤᱭᱚᱱ ᱴᱟᱜ᱾
ᱦᱳᱭ ᱦᱮᱸ ᱠᱟᱹᱣᱰᱤ ᱪᱤᱠᱟᱹ ᱛᱮᱵᱚᱱ ᱟᱨᱡᱟᱣᱟ ᱱᱚᱣᱟ ᱨᱮᱱᱟᱜ ᱪᱤᱱᱛᱟᱹ ᱵᱷᱟᱵᱱᱟ ᱦᱚᱸ ᱠᱟᱴᱤᱡ ᱟᱵᱚ ᱡᱟᱦᱟᱸ ᱞᱮᱠᱟ ᱠᱟᱹᱢᱤ ᱠᱟᱛᱮ ᱠᱟᱹᱢᱤ ᱠᱟᱛᱮ ᱜᱮ ᱟᱨᱡᱟᱣ ᱫᱟᱲᱮᱜ᱾
ᱦᱮᱸ ᱦᱮᱸ
ᱪᱮᱜ ᱮᱢ ᱞᱟᱹᱭ ᱟᱠ ᱠᱟᱱᱟ ᱦᱮᱸ ᱵᱟᱝ᱾
ᱦᱮᱸ ᱮᱠᱫᱚᱢ ᱮᱠᱫᱚᱢ
ᱛᱟᱞᱦᱮ ᱚᱱᱠᱟ ᱠᱟᱹᱢᱤ ᱠᱚ ᱪᱟᱞᱟᱣ ᱵᱟᱲᱟᱭ ᱦᱩᱭᱩᱜ ᱠᱟᱱᱟ ᱥᱮ ᱵᱟᱝ?
ᱠᱟᱹᱢᱤ ᱠᱚᱫᱚ ᱟᱹᱣᱨᱤ ᱵᱟᱝ ᱪᱟᱞᱟᱣ ᱵᱟᱲᱮ ᱦᱩᱭᱩᱜ ᱠᱟᱱᱟ, ᱛᱮᱦᱮᱧ ᱫᱚ ᱛᱮᱦᱮᱧ ᱫᱚ ᱠᱟᱹᱴᱤᱡ ᱨᱮᱥ᱾ ᱨᱮᱥ ᱠᱟᱛᱮᱜ ᱦᱟᱴᱟᱣ ᱦᱩᱭ ᱠᱟᱱᱟ ᱦᱤᱛᱚᱜ ᱫᱚ ᱵᱟᱝ᱾
ᱜᱚᱝᱠᱮ ᱚᱱᱟ ᱠᱟᱹᱢᱤᱢ ᱪᱟᱞᱟᱜ ᱠᱷᱟᱱ ᱫᱚ ᱚᱱᱛᱮ ᱫᱚ ᱢᱟᱱᱮ ᱪᱮᱫ ᱞᱮᱠᱟ ᱯᱮ ᱠᱟᱹᱢᱤᱭᱟ? ᱚᱸᱰᱮ ᱫᱚ ᱪᱮᱫ ᱞᱮᱠᱟ ᱵᱷᱟᱵᱽ ᱛᱮᱯᱮ ᱠᱟᱹᱢᱤᱭᱟ?
ᱪᱮᱫ ᱮᱢ ᱠᱟᱹᱢᱤᱢ ᱪᱟᱞᱟᱜ ᱠᱟᱱ ᱫᱚ? ᱞᱟᱹᱭᱫᱟᱹᱧ ᱜᱚᱢᱠᱮ ᱠᱟᱹᱢᱤᱢ ᱪᱟᱞᱟᱜ ᱠᱟᱱ ᱫᱚ ᱛᱟᱦᱚᱞᱮ ᱚᱸᱰᱮ ᱫᱚ ᱪᱮᱫ ᱞᱮᱠᱟ ᱵᱷᱟᱵᱽ ᱛᱮᱯᱮ ᱠᱟᱹᱢᱤᱭᱟ?
ᱠᱟᱹᱢᱤ ᱫᱚ ᱱᱚᱭᱟ ᱤᱡᱟᱹ ᱡᱟᱦᱟᱸ ᱴᱟᱭᱤᱞᱥ ᱠᱚᱢ ᱟᱸᱡᱚᱢ ᱵᱟᱲᱟ ᱟᱠᱟᱫᱟ᱾ ᱴᱟᱭᱤᱞᱥ ᱚᱲᱟᱜ ᱠᱚᱨᱮ ᱠᱚ ᱦᱳᱭ ᱦᱳᱭ ᱦᱳᱭ ᱚᱱᱟᱠᱚ ᱚᱱᱟ ᱠᱚᱜᱮ ᱠᱟᱹᱢᱤ ᱵᱟᱲᱟᱭ ᱦᱩᱭᱩᱜ ᱠᱟᱱᱟ ᱱᱟᱦᱟᱜ᱾ ᱴᱟᱭᱤᱞᱥ ᱢᱟᱱᱮ ᱯᱟᱠᱟ ᱚᱲᱟᱜ ᱠᱚᱨᱮ ᱠᱚ ᱞᱟᱜᱟᱣᱟ ᱛᱚ᱾
ᱦᱳᱭ ᱯᱟᱠᱟ ᱚᱲᱟᱜ ᱠᱚᱨᱮ ᱞᱟᱜᱟ ᱛᱟᱦᱞᱮ ᱟᱯᱮ ᱫᱚ ᱚᱱᱮ ᱯᱟᱠᱟ ᱚᱲᱟᱜ ᱠᱚᱨᱮ ᱠᱚ ᱞᱟᱜᱟ ᱵᱟᱲᱟᱭᱟᱱᱟ ᱴᱟᱭᱤᱞᱥ ᱠᱚ ᱥᱮ ᱪᱮᱜ?
ᱦᱮᱸ ᱦᱮᱸ
ᱟᱪᱪᱷᱟ ᱱᱟᱯᱟᱭ ᱠᱟᱛᱷᱟ ᱜᱮ ᱚᱱᱟ ᱠᱚ ᱚᱱᱟ ᱠᱚ ᱠᱟᱹᱢᱤ ᱠᱚ ᱥᱮᱬᱟ ᱠᱟᱜ ᱠᱷᱟᱱ ᱡᱟᱜᱮ ᱠᱤᱪᱷᱩᱜᱟᱱ ᱠᱟᱹᱣᱰᱤ ᱟᱨᱡᱟᱜᱼᱟ ᱦᱮᱸ ᱵᱟᱝ
ᱦᱮᱸ ᱵᱟᱝ ᱠᱟᱹᱢᱤ ᱵᱮᱜᱚᱨ ᱫᱚ ᱦᱟᱜ ᱠᱟᱹᱣᱰᱤ ᱫᱚ ᱦᱟᱜ ᱚᱠᱟᱨᱮᱢ ᱧᱟᱢᱟ᱾
ᱦᱳᱭ ᱦᱳᱭ ᱱᱚᱣᱟ ᱠᱟᱹᱢᱤ ᱪᱷᱟᱲᱟ ᱫᱚ ᱠᱟᱹᱣᱰᱤ ᱦᱟᱸᱜ ᱚᱠᱟᱨᱮᱢ ᱧᱟᱢᱚᱜᱼᱟ ᱚᱱᱟ ᱠᱟᱛᱷᱟ ᱠᱟᱱ ᱜᱮᱭᱟ ᱟᱨ ᱠᱟᱹᱣᱰᱤ ᱪᱷᱟᱲᱟ ᱫᱚ ᱪᱮᱫ ᱦᱚᱸ ᱵᱟᱝ ᱠᱟᱱᱟ᱾
ᱦᱮᱸ ᱟᱫᱚ ᱱᱤᱛᱚᱜ ᱫᱚᱠᱟ ᱞᱮᱠᱟᱱᱟᱜ ᱱᱤᱭᱟᱹ ᱥᱚᱢᱚᱭ ᱫᱚ ᱱᱟᱦᱟᱜ ᱢᱟᱱᱮ ᱯᱷᱟᱸᱠᱟ ᱠᱚ ᱢᱮᱱᱟᱜ ᱠᱷᱟᱹᱛᱤᱨ ᱚᱱᱮ ᱠᱟᱹᱢᱤ ᱠᱚ ᱪᱟᱞᱟᱣ ᱵᱟᱲᱟᱭ ᱦᱩᱭᱩᱜ ᱠᱟᱱᱟ ᱟᱨ ᱵᱟᱝᱠᱷᱟᱱ ᱢᱟ ᱚᱞ ᱯᱟᱲᱦᱟᱣ ᱨᱮᱫᱚ ᱦᱟᱸᱜ ᱢᱮᱱᱟᱜ ᱜᱮᱭᱟ᱾
ᱦᱳᱭ ᱦᱳᱭ ᱦᱳᱭ ᱚᱱᱟᱢᱟ ᱠᱟᱛᱷᱟ ᱠᱟᱱ ᱜᱮ ᱯᱷᱟᱠᱟ ᱴᱟᱭᱤᱢ ᱨᱮᱫᱚ ᱠᱟᱹᱴᱤᱡ ᱠᱟᱹᱢᱤ ᱵᱟᱲᱟᱭ ᱜᱚᱫ ᱢᱮ ᱟᱨ ᱮ ᱠᱤᱪᱷᱩᱜᱟᱱ ᱴᱟᱭᱤᱢ ᱨᱮᱫᱚ ᱚᱞ ᱯᱟᱲᱦᱟᱜ ᱢᱮ ᱡᱚᱛᱚ ᱜᱮ ᱫᱚᱨᱠᱟᱨ ᱠᱟᱱᱟ᱾ ᱱᱚᱣᱟ ᱟᱵᱚᱣᱟᱜ ᱡᱤᱭᱚᱱ ᱨᱮ ᱦᱮᱸᱵᱟᱝ
ᱦᱩᱸ
ᱡᱤᱭᱚᱱ ᱨᱮ ᱡᱚᱛᱚ ᱦᱚᱲ ᱠᱤᱪᱷᱩ ᱠᱚᱨᱟᱣ ᱫᱚᱨᱠᱟᱨ ᱠᱟᱱᱟ ᱠᱟᱹᱢᱤ ᱦᱚᱸ ᱫᱚᱨᱠᱟᱨ ᱫᱚᱨᱠᱟᱨ ᱠᱟᱱᱟ ᱯᱟᱲᱦᱟᱣ ᱦᱚᱸ ᱫᱚᱨᱠᱟᱨ ᱠᱟᱱᱟ ᱚᱠᱛᱚ ᱫᱚ ᱵᱟᱭ ᱛᱟᱹᱜᱤ ᱵᱚᱱᱟ ᱛᱚ ᱦᱮᱸ ᱵᱟᱝ᱾
ᱦᱮᱸ ᱦᱩᱸ
ᱦᱚᱭ ᱡᱤᱣᱤ ᱦᱟᱥᱟᱲ ᱦᱚᱲᱢ ᱛᱤᱨᱮ ᱪᱟᱞᱟᱜᱼᱟ ᱛᱤᱨᱮ ᱦᱤᱡᱩᱜᱼᱟ ᱦᱚᱭ ᱡᱤᱣᱤ ᱦᱟᱥᱟᱲ ᱢᱟ ᱚᱱᱟᱫᱚ ᱟᱵᱚᱣᱟᱜ ᱡᱤᱣᱤ ᱥᱮ ᱢᱚᱱᱮ ᱠᱚᱫᱚ ᱜᱚᱴᱟ ᱚᱴᱟᱝ ᱵᱟᱲᱟᱭ ᱠᱟᱱᱟ ᱥᱮ ᱦᱮᱸ ᱵᱟᱝ
ᱦᱩᱸ
ᱦᱩᱸ ᱦᱩᱸ ᱚᱱᱟᱜᱮ ᱜᱚᱝᱠᱮ ᱛᱮᱦᱮᱧ ᱫᱚ ᱦᱟᱸᱜ ᱟᱞᱮ ᱥᱮᱫ ᱫᱚ ᱦᱟᱸᱜ ᱵᱟᱡᱟᱨ ᱠᱟᱱᱟ ᱦᱟᱸᱜ ᱟᱫᱚ ᱦᱟᱸᱜ ᱵᱟᱡᱟᱨ ᱠᱚᱥᱮᱱ ᱪᱟᱞᱟᱜ ᱦᱩᱭᱩᱜᱼᱟ ᱚᱱᱠᱟ
ᱦᱮᱸ ᱵᱷᱟᱜ ᱚᱱᱠᱟ ᱥᱮᱛᱟᱜ ᱠᱷᱚᱱ ᱧᱤᱫᱟᱹ ᱫᱷᱟᱨᱤᱡ ᱜᱮ ᱦᱩᱭᱩᱜ
ᱦᱳᱭ ᱦᱳᱭ ᱦᱳᱭ ᱢᱟᱱᱮ ᱥᱮᱛᱟᱜ ᱠᱷᱚᱱᱟᱜ ᱜᱮ ᱱᱚᱸᱰᱮ ᱫᱚ ᱢᱟᱱᱮ ᱥᱮᱛᱟᱜ ᱵᱷᱳᱨ ᱠᱷᱚᱱᱟᱜ ᱜᱮ ᱦᱩᱭᱩᱜᱼᱟ᱾ ᱵᱷᱳᱨ ᱨᱮᱫᱚ ᱚᱱᱮ ᱯᱟᱹᱭᱠᱟᱹᱨᱤ ᱠᱚ ᱦᱤᱡᱩᱜ ᱟᱠᱚ ᱯᱟᱹᱭᱠᱟᱹᱨᱤ ᱦᱟᱸᱜ ᱟᱫᱚ ᱦᱟᱸᱜ ᱫᱤᱱ ᱫᱚ ᱚᱱᱠᱟ ᱱᱚ ᱫᱚᱥ ᱵᱟᱡᱮ ᱥᱮᱫ ᱫᱚ ᱦᱟᱸᱜ ᱪᱮᱫ ᱠᱚ ᱞᱟᱹᱭᱟ ᱯᱟᱹᱭᱠᱟᱹᱨᱤ ᱚᱱᱠᱟ ᱢᱟᱱᱮ ᱫᱚᱠᱟᱱ ᱫᱟᱱᱤ ᱠᱚᱠᱚ ᱟᱹᱜᱩᱭᱟᱠᱚ᱾ ᱠᱚ ᱚᱱᱟ ᱠᱚᱨᱮ ᱡᱟ ᱡᱟᱵᱚᱛᱤ ᱟᱫᱚ ᱚᱱᱟ ᱠᱚᱨᱮ ᱦᱮᱸ ᱟᱫᱚ ᱦᱟᱸᱜ ᱛᱮᱦᱮᱧ ᱦᱚᱸ ᱠᱟᱹᱴᱤᱡ ᱡᱟᱢᱟ ᱯᱮᱱ ᱠᱚ ᱦᱟᱛᱟᱣ ᱞᱟᱹᱭ ᱦᱩᱭᱩᱜ ᱠᱟᱱᱟ ᱟᱫᱚ ᱦᱟᱸᱜ᱾ ᱪᱟᱞᱟᱜ ᱦᱩᱭᱩᱜᱼᱟ ᱦᱟᱸᱜ ᱵᱟᱡᱟᱨ ᱥᱮᱫ ᱦᱜ ᱱᱟᱜ ᱠᱷᱟᱱ ᱱᱤᱛᱳᱜ ᱫᱚᱦ ᱫᱚᱢᱮ ᱥᱤᱛᱩᱝ ᱠᱟᱱᱟ ᱛᱚ ᱱᱤᱛᱳᱜ ᱵᱟᱝ ᱱᱤᱛᱳᱜ ᱫᱚ ᱪᱟᱞᱟᱣ ᱵᱟᱝ ᱜᱟᱱᱚᱜᱼᱟ᱾
ᱦᱩᱸ ᱦᱚᱞᱟ ᱮ ᱫᱟᱜᱼᱟ ᱠᱟᱜᱼᱟ ᱛᱮᱦᱮᱱ ᱫᱚ ᱠᱟᱹᱴᱤᱡ ᱯᱷᱟᱸ ᱧᱚᱜ ᱠᱟᱜ ᱢᱟᱱ ᱫᱚᱢᱮ ᱥᱤᱛᱩᱝ ᱜᱚᱫᱮᱜᱼᱟ ᱛᱚ᱾
ᱦᱳᱭ ᱥᱤᱛᱩᱝ ᱜᱚᱫᱫᱟᱭ ᱦᱟᱸᱸ ᱟᱫᱚ ᱦᱟᱸᱜ ᱢᱟᱱᱮ ᱦᱚᱞᱟ ᱡᱚᱠᱷᱚᱱ ᱱᱚᱝᱠᱟ ᱥᱤᱛᱩᱝ ᱢᱟᱱᱮ ᱫᱚᱢᱮ ᱥᱤᱛᱩᱝ ᱞᱮᱫᱟᱭ ᱥᱮ ᱟᱨ ᱡᱚᱠᱷᱚᱱᱮ ᱫᱟᱜ ᱠᱮᱫᱟ ᱢᱟᱱᱮ ᱨᱟᱥᱛᱟ ᱨᱮᱱᱟᱜ ᱵᱷᱟᱵᱽ ᱠᱚ ᱢᱟᱱᱮ ᱵᱩᱨᱩ ᱠᱚᱠᱚ ᱫᱷᱩᱣᱟᱹ ᱫᱚᱢᱮ ᱢᱟᱱᱮ ᱚᱱᱟ ᱨᱮᱱᱟᱜ ᱵᱟᱥ ᱥᱯᱚᱛᱟᱜ ᱨᱟᱠᱟᱵ ᱮᱱᱟ ᱢᱟᱱᱮ ᱟᱹᱰᱤ ᱫᱷᱩᱣ ᱜᱮ ᱫᱷᱩᱣᱟᱹ ᱫᱷᱩᱣᱟᱹ ᱧᱚᱜ ᱠᱟᱛᱮ ᱤᱧ ᱟᱞᱮᱭᱟᱜ ᱫᱚ ᱢᱚᱱᱮᱨ ᱪᱤᱱᱛᱟᱹ ᱦᱮᱡ ᱮᱱᱟ ᱡᱮ ᱪᱤᱠᱟᱹᱛᱮ ᱫᱷᱩᱣᱟᱹᱜ ᱠᱟᱱᱟ ᱢᱮᱱᱛᱮ ᱟᱫᱚᱧ ᱪᱤᱱᱛᱟᱹ ᱵᱟᱲᱟᱦᱳᱭ ᱱᱟ ᱡᱮ ᱩᱱᱟᱹᱜ ᱡᱮ ᱥᱤᱛᱩᱝ ᱞᱮᱫᱟᱭ ᱟᱫᱚ ᱚᱱᱟ ᱥᱤᱛᱩᱝ ᱡᱩᱫᱤ ᱟᱪᱠᱟ ᱫᱟᱜ ᱮ ᱧᱟᱢᱟ ᱦᱮᱸ ᱵᱟᱝ, ᱪᱤᱠᱟᱹᱜᱼᱟ ᱚᱱᱟ ᱫᱚ ᱚᱱᱟ ᱨᱮᱱᱟᱜ ᱡᱟᱦᱟᱸᱛᱤᱱᱟᱹᱜ ᱵᱷᱟᱵᱽ ᱠᱚ ᱛᱟᱦᱮᱱᱟ ᱥᱮ ᱡᱚᱛᱚ ᱨᱟᱠᱟᱵ ᱵᱟ ᱥᱮ ᱠᱟᱞᱮ ᱥᱮ ᱫᱚᱢᱮ ᱵᱩᱨᱩ ᱢᱤᱫᱤᱱ ᱟᱯᱮ ᱥᱮ ᱵᱩᱨᱩ ᱠᱚ ᱢᱤᱱᱟᱜᱼᱟ ᱥᱮ ᱵᱟᱝ?
ᱵᱟᱝ ᱟᱞᱮᱥᱱ ᱫᱚ ᱚᱱᱠᱟ ᱵᱩᱨᱩ ᱵᱟᱥ ᱯᱩᱨᱟᱹ ᱥᱚᱨᱟᱢ ᱜᱮᱭᱟ᱾
ᱪᱮᱫ ᱫᱟᱨᱮ ᱠᱚ ᱛᱟᱦᱚᱞᱮ ᱟᱯᱮᱥᱮᱱ ᱫᱚ ᱡᱟᱹᱥᱛᱤ ᱧᱮᱞᱚᱜᱼᱟ?
ᱦᱮᱸ ᱫᱟᱨᱮ ᱠᱚᱫᱚ ᱟᱞᱮ ᱥᱮᱱ ᱫᱚ ᱡᱟᱹᱥᱛᱤ ᱫᱚ ᱞᱟᱹᱭ ᱞᱮᱱᱠᱷᱟᱱ ᱚᱱᱟ ᱡᱚᱜ ᱵᱤᱞᱤ ᱫᱟᱨᱮ ᱠᱚ ᱠᱚᱫᱚ ᱡᱟᱹᱥᱛᱤ ᱫᱚ ᱵᱟᱹᱱᱩᱜ ᱠᱟᱜᱼᱟ᱾ ᱢᱟᱱᱮ ᱚᱱᱟ ᱢᱟᱫ ᱫᱟᱨᱮ ᱠᱚᱢ ᱟᱸᱡᱚᱢ ᱵᱟᱲᱟ ᱠᱟᱜᱼᱟ ᱢᱟᱫ ᱫᱟᱨᱮ ᱠᱚᱜᱮ ᱡᱟᱹᱥᱛᱤ ᱢᱮᱱᱟᱜ ᱠᱟᱜ ᱦᱮᱸ᱾
ᱢᱟᱼᱜ ᱫᱟᱨᱮ ᱠᱷᱟᱱ ᱢᱟ. ᱱᱩᱢ ᱫᱟᱨᱮ ᱢᱟᱱᱮ ᱟᱞᱮ ᱥᱮᱱ ᱫᱚᱼᱼ ᱦᱚᱸ ᱦᱚᱸ ᱡᱚ ᱵᱤᱞᱤ ᱠᱚᱫᱚ ᱦᱟᱸᱜ ᱚᱱᱠᱟᱦᱟᱸ ᱟᱞᱮ ᱥᱮᱫ ᱦᱚᱸ ᱡᱚᱛᱚᱜᱮ ᱢᱮᱱᱟᱜ ᱟᱠᱟᱫᱟ ᱱᱤᱛᱚᱜ ᱫᱚ ᱾ ᱟᱞᱮᱫᱚ ᱵᱩᱨᱩ ᱫᱤᱥᱚᱢ ᱛᱚ ᱡᱟᱦᱟᱱᱟᱜ ᱛᱮᱨᱮᱞ ᱛᱟᱨᱚ ᱢᱟᱼᱼ ᱢᱟᱛᱠᱚᱢ ᱠᱷᱤᱡᱩᱨ ᱠᱚ ᱡᱟᱦᱟᱱᱟ ᱨᱮᱱᱟᱜ ᱡᱚᱢ ᱡᱤᱱᱤᱥ ᱠᱚᱜ ᱩᱱᱠᱩᱼᱼ
ᱟᱨ ᱟᱞᱮ ᱫᱚ ᱢᱟᱱᱮ ᱚᱠᱟ ᱞᱮᱠᱟᱱᱟᱜ ᱢᱟᱱᱮᱼᱼ ᱟᱹᱛᱩ ᱠᱷᱚᱱᱟᱜ ᱫᱚᱱᱟᱼᱜ, ᱵᱤᱨ ᱫᱚ ᱟᱹᱰᱤ ᱥᱟᱺᱜᱤᱧ ᱜᱮᱭᱟ ᱥᱟᱺᱜᱤᱧ ᱧᱚᱜ ᱜᱮ ᱪᱟᱞᱟᱣ ᱦᱩᱭᱩᱜᱼᱟ ᱚᱱᱟᱼᱼ ᱛᱮᱜᱮ ᱢᱟᱱᱮ ᱟᱞᱮᱫ ᱫᱚᱱᱟᱦᱟᱜ ᱵᱤᱨ ᱥᱟᱭᱤᱰ ᱨᱮᱫᱚ ᱵᱟᱹᱱᱩᱜ ᱞᱮᱭᱟ ᱾
ᱟᱪᱷᱟ-ᱟᱪᱷᱟ-ᱟᱪᱷᱟ ᱾
ᱟᱨ ᱚᱱᱠᱟᱱ ᱩᱞ ᱠᱷᱟᱱᱴᱟᱲ ᱠᱚᱢᱟ ᱚᱱᱟ ᱫᱟᱨᱮ ᱠᱚᱫᱚ ᱦᱚᱸ ᱢᱮᱱᱟᱜ ᱜᱮᱭᱟ ᱚᱱᱟ ᱠᱚᱫᱚ ᱚᱲᱟᱜ ᱠᱚᱨᱮ ᱜᱮ ᱾
ᱦᱮᱸᱻ ᱦᱮᱸ, ᱩᱞ ᱠᱟᱱᱴᱷᱟᱲ ᱠᱚᱫᱚ ᱪᱮᱫᱼᱼ ᱵᱚᱞᱮ ᱱᱚᱜᱚᱭ ᱛᱚ ᱟᱢᱵᱟᱵᱚᱫᱤᱭᱚ ᱨᱮᱫᱚᱜ ᱩᱞ ᱠᱟᱱᱴᱷᱟᱲᱚᱼ ᱟ ᱠᱚᱛᱚ ᱟᱫᱚ ᱦᱟᱸᱜ ᱩᱞ ᱠᱟᱱᱼᱼ ᱪᱮᱫ ᱞᱮᱠᱟ ᱟᱢᱵᱟᱵᱚᱛᱤ ᱠᱚ ᱚᱱᱠᱟ ᱟᱯᱮᱥᱮᱫ ᱢᱟᱱᱟᱣ ᱟᱯᱮ ᱥᱮ ᱵᱟᱝᱜᱮ ᱾
ᱦᱮᱸ ᱢᱟᱱᱟᱣ ᱜᱮᱭᱟᱞᱮ ᱵᱷᱟ. ᱜᱤ ᱜᱮ ᱾
ᱩᱞ ᱠᱟᱱᱴᱷᱟᱲ ᱠᱚᱛᱚ ᱟᱢᱵᱟᱵᱟᱹᱛᱤ ᱨᱮᱫᱚ ᱟᱨ ᱦᱟᱸᱟᱜ ᱱᱚᱜᱚᱭ ᱪᱮᱫᱟᱜ ᱢᱟᱱᱮᱼᱼ ᱟᱢᱵᱟ ᱵᱷᱩᱛᱤ ᱨᱮᱫᱚ ᱩᱞ ᱠᱟᱱᱴᱷᱟᱲ ᱠᱚᱦᱟᱸᱜ ᱚᱱᱟ ᱫᱚᱦᱟᱸᱜ ᱵᱟᱝ ᱾ ᱵᱟᱲᱟᱭ ᱦᱩᱭᱩᱜᱼᱟ ᱦᱮᱸ ᱵᱟᱝ ᱦᱟᱯᱲᱟᱢ ᱠᱚ ᱠᱩᱞᱤ ᱠᱚ ᱦᱩᱭᱩᱜᱼᱟ ᱪᱮᱫᱼᱼ ᱠᱷᱟᱹᱛᱤᱨ ᱛᱮ ᱱᱚᱣᱟ ᱨᱮᱱᱟᱜ ᱛᱚ ᱢᱤᱫᱴᱟᱝ ᱠᱟᱹᱦᱟᱱᱤ ᱥᱮ ᱱᱚᱣᱟ ᱨᱮᱱᱟᱜ ᱢᱤᱫᱴᱟᱝᱼᱼ
ᱢᱮᱱᱟᱜ ᱟᱠᱟᱫᱟ ᱦᱮᱸ ᱵᱟᱝ ᱪᱮᱫ ᱛᱮ ᱵᱟᱦᱟ ᱥᱚᱦᱨᱟᱭ ᱡᱮᱢᱚᱱᱼᱼ ᱵᱟᱦᱟ ᱫᱚ ᱦᱩᱭᱩᱜᱼᱟ ᱟᱨ ᱡᱮᱢᱚᱱ ᱥᱚᱦᱨᱟᱭ ᱫᱚ ᱦᱩᱭᱩᱜᱼᱟ ᱟᱵᱚᱨᱮᱱ ᱰᱟᱝᱨᱤ ᱠᱚᱣᱟᱜ ᱢᱤᱫᱴᱮᱱ ᱯᱚᱨᱚᱵᱽ ᱥᱟᱶᱛᱮ ᱟᱵᱚᱣᱟᱜ ᱨᱟᱹᱥᱠᱟᱹ ᱦᱮᱸ ᱵᱟᱝ ᱾
ᱦᱩᱸᱻ ᱦᱩᱸ ᱾
ᱟᱫᱚ ᱦᱟᱸᱜ ᱱᱚᱣᱟ ᱦᱚᱸ ᱪᱮᱫ ᱞᱮᱠᱟ ᱨᱮᱠᱚ ᱥᱟᱵ ᱨᱟᱠᱟᱵ ᱟᱠᱟᱫᱟ ᱟᱢᱵᱟᱵᱚᱛᱤ ᱾
ᱦᱳᱭ ᱚᱱᱟᱴᱟᱜ ᱫᱚᱱᱟᱼᱜ ᱵᱟᱝ ᱵᱟᱲᱟᱭ ᱦᱩᱭ ᱠᱟᱱᱟ ᱦᱟᱸᱜ ᱾
ᱟᱢᱵᱟᱵᱩᱛᱤ ᱥᱮᱼᱼ ᱟᱹᱰᱤᱜᱟᱱ ᱟᱹᱛᱩ ᱠᱚᱨᱮ ᱥᱮ ᱟᱹᱰᱤᱜᱟᱱ ᱴᱚᱞᱟ ᱯᱟᱲᱟ ᱠᱚᱨᱮ ᱥᱮ ᱟᱹᱰᱤᱜᱟᱱ ᱫᱤᱥᱚᱢ ᱠᱚᱨᱮ ᱾ ᱟᱢᱵᱟᱵᱩᱛᱤ, ᱱᱚᱣᱟ ᱟᱢᱵᱟᱵᱩᱛᱤ ᱦᱚᱸᱠᱚ ᱞᱟᱹᱭᱟ ᱥᱟᱶᱛᱮ ᱠᱟᱱᱴᱷᱟᱲ ᱯᱚᱨᱚᱵᱽ ᱦᱚᱸ ᱾ ᱠᱚ ᱞᱟᱹᱭ ᱜᱮᱭᱟ ᱦᱮᱸ ᱵᱟᱝ ᱾
ᱦᱮᱸᱻ ᱦᱮᱸ ᱻᱦᱮᱸ ᱾
ᱢᱟᱱᱮᱼᱼ ᱟᱵᱚ ᱛᱚ ᱫᱤᱱᱟᱹᱢ ᱜᱮ ᱠᱟᱹᱢᱤ ᱫᱤᱱᱟᱹᱢ ᱜᱮ ᱥᱤᱧ ᱧᱤᱫᱟᱹ ᱵᱚᱱ ᱠᱟᱹᱢᱤᱭᱮᱫᱟ ᱟᱫᱚᱼᱼ ᱱᱚᱣᱟ ᱦᱚᱸ ᱵᱷᱟᱹᱜᱤᱼᱜ ᱠᱟᱱ ᱜᱮᱭᱟ ᱡᱮ ᱢᱤᱫ ᱫᱤᱱ ᱫᱚ ᱵᱟᱵᱚᱱ ᱠᱟᱹᱢᱤᱭᱟ ᱟᱨ ᱡᱚᱛᱚ ᱦᱚᱲ ᱫᱩᱲᱩᱵᱼᱼ ᱥᱩᱨ ᱠᱟᱛᱮᱫ ᱢᱤᱫ ᱥᱟᱶ ᱛᱮᱵᱚᱱ ᱡᱚᱢᱟᱼᱼ ᱦᱮᱸ ᱵᱟᱝ ᱟᱹᱰᱤ ᱱᱟᱯᱟᱭ ᱛᱮ ᱟᱹᱰᱤ ᱜᱚᱞᱯᱷᱚᱼᱼ ᱠᱚ ᱟᱹᱰᱤ ᱨᱟᱹᱥᱠᱟᱹ ᱢᱤᱫ ᱥᱟᱶᱛᱮ ᱡᱚᱢ ᱛᱤᱱᱟᱹᱜ ᱨᱟᱹᱥᱠᱟᱹ ᱵᱩᱡᱩᱜᱼᱟ ᱦᱮᱸ ᱵᱟᱝ ᱾
ᱦᱮᱸᱻᱦᱮᱸᱻ ᱾
ᱟᱨ ᱚᱱᱠᱟ ᱛᱚᱼᱼ ᱤᱧ ᱦᱚᱸᱦᱟᱸᱜ ᱚᱲᱟᱜ ᱠᱚ ᱢᱤᱛᱟᱹᱧ ᱠᱟᱱᱟ ᱪᱟᱞᱟᱜ ᱢᱤᱛᱟᱹᱧ ᱠᱟᱱᱟ ᱠᱚ ᱦᱤᱡᱩᱜ ᱢᱮ ᱟᱢᱵᱟᱵᱩᱼᱼ ᱵᱷᱤᱛᱤᱨ ᱨᱮ ᱟᱫᱚ ᱞᱟᱹᱭᱤᱫᱟᱹᱧ ᱴᱷᱤᱠ ᱜᱮᱭᱟ ᱪᱟᱞᱟᱜ ᱟᱹᱧ ᱛᱟᱦᱚᱞᱮᱼᱼ ᱟᱱᱫᱟ ᱵᱷᱩᱛᱤ ᱠᱚᱨᱮ ᱫᱚ ᱯᱤᱴᱷᱟᱹ ᱠᱚ ᱡᱚᱢ ᱦᱩᱭᱩᱜᱼᱟ ᱛᱚ ᱦᱮᱸ ᱵᱟᱝ ᱾
ᱱᱮ ᱯᱤᱴᱷᱟᱹ ᱠᱚᱼᱼ ᱦᱚᱸ ᱪᱮᱫ ᱨᱮᱱᱟᱜ ᱟᱪᱷᱟ ᱪᱮᱫ ᱨᱮᱱᱟᱜ ᱟᱯᱮ ᱯᱤᱴᱷᱟᱹ ᱞᱮᱴ ᱵᱟᱲᱟᱭᱟᱯᱮ?
ᱟᱞᱮᱫᱚ ᱱᱤᱛᱚᱜ ᱫᱚ ᱱᱚᱣᱟ ᱠᱚ ᱰᱟᱹᱝᱨᱤ ᱡᱤᱞ ᱟᱨ ᱥᱩᱠᱨᱤ ᱡᱤᱞ ᱟᱨ ᱚᱱᱠᱟᱜᱮ ᱦᱟᱸᱜ ᱵᱚᱭᱞᱟᱨᱼᱼ ᱛᱚ ᱚᱱᱠᱟ ᱜᱮ᱾
ᱚᱸ ᱾
ᱟᱯᱮ ᱠᱚᱫᱚ ᱪᱮᱫ ᱠᱚ ᱛᱟᱞᱮ?
ᱟᱞᱮ ᱦᱚᱸ ᱚᱱᱠᱟᱜᱮ ᱤᱼᱤᱧ ᱤᱧᱢᱟ ᱾ ᱢᱟᱱᱮ ᱚᱠᱟᱞᱮᱠᱟ ᱰᱟᱝᱨᱤ ᱡᱤᱞ ᱠᱚᱢᱟ ᱤᱧ ᱢᱟᱦᱟᱼ ᱜ ᱫᱚ ᱵᱟᱹᱧ ᱪᱚᱞᱮ ᱜᱮᱭᱟ ᱤᱧᱫᱚᱱᱟᱼᱜ᱾
ᱟᱪᱷᱟ- ᱟᱪᱷᱟ- ᱟᱪᱷᱟ ᱾ ᱦᱳᱭ ᱢᱟᱱᱮ ᱟᱹᱰᱤ ᱦᱚᱲ ᱜᱮ ᱟᱹᱰᱤ ᱨᱚᱠᱚᱢ ᱛᱚ ᱢᱟᱱᱮ ᱡᱚᱛᱚ ᱦᱚᱲ ᱵᱟᱵᱚᱱ ᱡᱚᱢᱟ ᱦᱮᱸ ᱵᱟᱝ ᱾
ᱦᱩᱸ ᱮᱴᱟ ᱜᱚᱴᱟ ᱫᱤᱥᱚᱢ ᱟᱹᱰᱤ ᱜᱟᱱ ᱫᱤᱥᱚᱢ ᱢᱮᱱᱟᱜᱼᱟ ᱛᱚ ᱵᱷᱮᱜᱟᱨ ᱵᱷᱮᱜᱟᱨ ᱾ ᱚᱠᱟᱞᱮᱠᱟ ᱪᱟᱣᱞᱮ ᱢᱮᱱᱟᱜ ᱠᱟᱜᱼᱟ
ᱱᱤᱛᱚᱜ ᱢᱟ ᱟᱯᱮ ᱫᱤᱥᱚᱢ ᱠᱟᱹᱴᱤᱡ ᱵᱷᱮᱜᱟᱨ ᱜᱮᱭᱟ ᱟᱞᱮ ᱫᱤᱥᱚᱢ ᱵᱷᱮᱜᱟᱨ ᱜᱮᱭᱟ ᱾ᱟᱨ ᱢᱟᱱᱮ ᱡᱚᱛᱚ ᱡᱟᱭᱜᱟ ᱨᱮᱱᱟᱜ ᱥᱮ ᱡᱚᱛᱚ ᱫᱤᱥᱚᱢ ᱨᱮᱱᱟᱜ ᱨᱚᱲ ᱟᱲᱟᱝ ᱦᱚᱸ ᱵᱟᱝ ᱢᱤᱫᱚᱜ ᱛᱟᱵᱚᱱᱟ ᱦᱮᱸ ᱵᱟᱝ ᱩᱱᱤ ᱢᱟᱱᱮ ᱨᱚᱲ ᱟᱞᱟᱝ ᱨᱚᱲ ᱟᱲᱟᱝ ᱠᱚᱦᱚᱸ ᱠᱟᱹᱴᱤᱡ ᱟᱞᱟᱫᱟ ᱟᱞᱟᱫᱟ ᱵᱷᱮᱜᱟᱨ ᱵᱷᱮᱜᱟᱨ ᱜᱮᱛᱟ ᱵᱚᱱᱟ ᱾
ᱦᱮᱸ
ᱟᱫᱚ ᱚᱱᱟᱜᱮ᱾
ᱦᱮᱸ ᱱᱤᱛᱳᱜ ᱢᱟ ᱪᱮᱫ ᱦᱚᱸ ᱵᱟᱝ ᱪᱤᱠᱟᱹ ᱵᱟᱲᱟᱭ ᱦᱩᱭᱩᱜ ᱠᱟᱱᱟ ᱾
ᱛᱟᱦᱚᱞᱮ ᱱᱚᱝᱠᱟ ᱛᱩᱯᱩ ᱵᱟᱲᱟ ᱠᱚᱫᱚ ᱦᱩᱭᱱᱟᱥᱮ ᱟᱹᱣᱨᱤ?
ᱛᱩᱯᱩ ᱵᱟᱲᱟ ᱠᱟᱫᱚ ᱟᱹᱣᱨᱤ ᱦᱩᱭᱩᱜᱼᱟ, ᱟᱹᱣᱨᱤ ᱡᱚᱢ ᱵᱟᱲᱟᱟᱭ ᱦᱩᱭᱩᱜᱼᱟ ᱾
ᱢᱟᱱᱮ ᱥᱮᱛᱟᱜ ᱯᱟᱨ ᱨᱮ ᱡᱚᱢ ᱫᱚ ᱚᱱᱠᱟ ᱫᱚ ᱵᱟᱝ ᱴᱷᱤᱠ ᱥᱮᱛᱟᱜ ᱵᱮᱲᱟ ᱨᱮᱫᱚ ᱠᱟᱹᱴᱤᱡ ᱱᱟᱥᱛᱟ ᱵᱟᱥᱛᱟ ᱠᱚ ᱦᱩᱭᱩᱜᱼᱟ ᱦᱮᱸ ᱵᱟᱝ ᱛᱟᱯᱚᱨᱮ ᱡᱚᱢ ᱫᱚ ᱾ ᱚ ᱛᱟᱦᱚᱞᱮ ᱠᱷᱟᱱ ᱫᱚ ᱱᱟᱯᱟᱭ ᱠᱟᱛᱷᱟ ᱠᱟᱱᱟ ᱾
ᱛᱟ ᱟᱯᱮᱥᱚᱱ ᱜᱮ ᱚᱱᱟ ᱯᱚᱨᱮ ᱛᱚ ᱟᱢᱵᱚᱛᱤ ᱯᱚᱨᱮ ᱛᱚ ᱛᱤᱨᱤᱥᱮ ᱡᱩᱱ ᱥᱮᱴᱮᱨ ᱦᱤᱡᱩᱜ ᱠᱟᱱᱟ ᱾
ᱦᱚᱸ ᱦᱚᱸᱮ ᱛᱤᱨᱤᱥᱟ ᱡᱩᱱ ᱥᱮᱴ ᱦᱩᱭᱩᱜ ᱠᱟᱱᱟ ᱟᱞᱮ ᱟᱹᱛᱩ ᱨᱮᱜᱮ ᱦᱩᱭᱩᱜ ᱜᱮᱭᱟ ᱾
ᱦᱮ ᱟᱞᱮ ᱥᱮᱱ ᱦᱚᱸ ᱢᱟᱱᱟᱣ ᱦᱩᱭ ᱵᱟᱲᱟ ᱦᱩᱭᱩᱜ ᱜᱮᱭᱟ ᱱᱟᱜ ᱾
ᱢᱟᱱᱮ ᱞᱟᱦᱟ ᱛᱮᱫᱚ ᱚᱱᱠᱟ ᱪᱮᱫ ᱠᱚ ᱞᱟᱹᱭᱟ ᱢᱟᱱᱮ ᱠᱟᱹᱴᱤᱡ ᱮᱴᱟᱜ ᱨᱚᱠᱚᱢ ᱞᱮ ᱦᱩᱞ ᱢᱟᱦᱟ ᱛᱟᱦᱮᱸᱜᱼᱟ
ᱞᱟᱦᱟ ᱛᱮᱫᱚ ᱢᱟᱱᱮ ᱚᱱᱠᱟ ᱵᱟᱝ ᱵᱟᱞᱮ ᱵᱟᱲᱟᱭ ᱛᱟᱦᱮᱱᱟ ᱥᱮ ᱵᱟᱝᱠᱚ ᱵᱟᱲᱟᱭ ᱛᱟᱦᱮᱱᱟ ᱥᱮ ᱱᱤᱡᱮ ᱦᱚᱸ ᱩᱱᱟᱹᱜ ᱟᱹᱠᱤᱞ ᱜᱮᱭᱟᱱ ᱵᱟᱝ ᱛᱟᱦᱮᱸ ᱠᱟᱱᱟ ᱟᱫᱚ ᱫᱚᱢᱮ ᱡᱟᱦᱟᱱᱟᱜ ᱯᱚᱨᱚᱵᱽ ᱠᱚ ᱦᱩᱭᱩᱜ ᱛᱟᱦᱮᱸᱼᱟ ᱾
ᱦᱩᱸ
ᱟᱫᱚ ᱱᱚᱝᱠᱟ ᱢᱟᱱᱮ ᱯᱟᱲᱦᱟᱣ ᱠᱟᱛᱮᱫ ᱧᱮᱞ ᱵᱟᱲᱟ ᱦᱩᱭᱱᱟ ᱡᱮ ᱟᱵᱚᱣᱟᱜ ᱱᱚᱝᱠᱟᱱ ᱯᱟᱲᱦᱟᱣ ᱯᱟᱲᱦᱟᱣ ᱠᱟᱛᱮ ᱡᱟᱦᱟᱸ ᱠᱚ ᱪᱤᱠᱟᱹ ᱠᱮᱫᱟ ᱠᱚ ᱦᱮᱸ ᱵᱟᱝ ᱵᱤᱨ ᱵᱟᱱᱴᱟ ᱠᱚ ᱠᱚ ᱟᱵᱚᱨᱮᱱ ᱩᱱᱠᱩ ᱠᱚᱣᱟᱜ ᱟᱨ ᱩᱱᱠᱩ ᱠᱚ ᱟᱵᱚ ᱠᱷᱟᱹᱛᱤᱨ ᱛᱤᱱᱟᱹᱜ ᱠᱚ ᱞᱟᱹᱲᱦᱟᱹᱭ ᱠᱟᱫᱟ ᱟᱨ ᱟᱵᱚ ᱚᱱᱟ ᱵᱚᱱ ᱩᱱ ᱩᱱᱫᱤᱱ ᱨᱮ ᱚᱱᱠᱟ ᱵᱚᱱ ᱨᱟᱹᱥᱠᱟᱹᱭᱭᱟ ᱦᱮᱸ ᱵᱟᱝ?
ᱦᱮᱸ ᱦᱮᱸ
ᱱᱚᱣᱟ ᱠᱤ ᱵᱷᱟᱹᱜᱤ ᱠᱟᱱᱟ ᱱᱚᱣᱟ ᱫᱚ ᱟᱹᱰᱤ ᱵᱟᱹᱲᱤᱡ ᱥᱮᱱ ᱪᱟᱞᱟᱜ ᱠᱟᱱᱟ, ᱫᱤᱠᱩ ᱯᱩᱥᱤᱜ ᱜᱮ ᱦᱳᱭ ᱫᱤᱠᱩ ᱫᱤᱠᱩ ᱯᱩᱥᱤ ᱜᱮ ᱪᱮᱫ ᱠᱚ ᱨᱚᱲ ᱟᱵᱚᱱ ᱢᱮᱛᱟᱭ ᱟᱵᱚᱱᱟ ᱦᱮᱸ ᱵᱟᱝ?
ᱦᱮᱸ
ᱟᱫᱚ ᱚᱱᱟ ᱠᱷᱟᱹᱛᱤᱨ ᱛᱮ ᱱᱤᱛᱚᱜ ᱫᱚ ᱦᱟᱸᱜ ᱟᱞᱟᱫᱟ ᱠᱟᱨᱛᱮ ᱱᱤᱛᱚᱜ ᱫᱚ ᱱᱟᱜᱟᱨ ᱛᱮᱜᱮ ᱦᱩᱭᱩᱜ ᱦᱟᱸᱜ ᱾
ᱦᱮᱸ ᱟᱨ ᱚᱱᱠᱟ ᱯᱨᱳᱜᱨᱟᱢ ᱠᱚᱫᱚ ᱵᱟᱝ ᱞᱟᱹᱠᱛᱤᱭᱟ ᱵᱷᱟᱜᱤᱭᱟ ᱾
ᱦᱳᱭ ᱦᱳᱭ ᱦᱳᱭ ᱚᱱᱟ ᱯᱨᱳᱜᱨᱟᱢ ᱠᱚᱫᱚ ᱚᱱᱠᱟ ᱫᱚ ᱵᱟᱝ ᱞᱟᱹᱠᱛᱤ ᱵᱷᱟᱹᱜᱤᱭᱟ, ᱡᱮ ᱪᱮᱫᱜ ᱥᱮ
ᱚᱱᱮ ᱚᱱᱟ ᱢᱟᱱᱮ ᱫᱩᱠ ᱵᱮᱲᱟᱨᱮ ᱡᱩᱫᱤ ᱟᱢ ᱨᱟᱹᱥᱠᱟᱹᱭᱟᱢ ᱚᱱᱟᱠᱤ ᱵᱷᱟᱜᱤ ᱧᱮᱞᱚᱜᱼᱟ?
ᱦᱳᱭ ᱦᱳᱭ ᱚᱱᱟ ᱫᱩᱜ ᱵᱮᱨᱟ ᱫᱚ ᱦᱳᱭ
ᱟᱵᱚ ᱡᱩᱫᱤ ᱯᱟᱹᱨᱥᱤ ᱡᱤᱛᱠᱟᱹᱨ ᱢᱟᱦᱟ ᱨᱮᱵᱚᱱ ᱨᱟᱹᱥᱠᱟᱹᱭᱟ ᱚᱱᱟ ᱟᱹᱰᱤ ᱱᱟᱯᱟᱭ ᱾
ᱪᱮᱫ ᱪᱚ ᱵᱟᱝ ᱟᱡᱚᱢ ᱴᱷᱤᱠᱟᱹᱣ ᱞᱮᱱᱟ?
ᱜᱚᱢᱠᱮ ᱞᱟᱹᱭᱫᱟᱹᱧ ᱡᱩᱫᱤ ᱟᱵᱚ ᱯᱟᱹᱨᱥᱤ ᱡᱤᱛᱠᱟᱹᱨ ᱢᱟᱦᱟ ᱨᱮᱵᱚᱱ ᱨᱟᱹᱥᱠᱟᱹᱭᱟ ᱟᱹᱰᱤ ᱱᱟᱯᱟᱭ ᱦᱮᱵᱟᱝ?
ᱦᱮᱸ ᱯᱟᱹᱨᱥᱤ ᱡᱤᱛᱠᱟᱹᱨ ᱢᱟᱦᱟ ᱨᱮᱫᱚ ᱟᱹᱰᱤ ᱱᱟᱯᱟᱭᱚᱜᱼᱟ ᱩᱱ ᱡᱚᱠᱷᱚᱱ ᱫᱚ ᱟᱵᱚ ᱥᱟᱱᱛᱟᱞᱤ ᱢᱤᱫᱴᱮᱱ ᱚᱞᱪᱤᱠᱤ ᱞᱤᱯᱤ ᱟᱹᱰᱤ ᱞᱟᱯᱷᱟᱝ ᱥᱮᱪᱮᱫ ᱨᱮ ᱢᱮᱱᱟᱜ ᱠᱟ ᱩᱱ ᱡᱚᱠᱷᱡ ᱩᱱ ᱚᱠᱛᱚ ᱦᱮᱸᱻ ᱦᱮᱸᱻ ᱦᱮᱸᱻ᱾ ᱩᱱ ᱚᱠᱛᱚ ᱨᱮ ᱛᱮᱢᱚᱱ ᱡᱚᱠᱷᱚᱡ ᱫᱚ ᱪᱮᱫ ᱦᱚ ᱚᱠᱚᱭ ᱦᱚᱸ ᱵᱟᱠᱚ ᱵᱟᱠᱚ ᱞᱟᱹᱭᱟ ᱡᱮ ᱪᱮᱫᱟᱜ ᱯᱮ ᱨᱟᱹᱥᱠᱟᱹᱭ ᱫᱟ ᱢᱮᱱ ᱛᱮ᱾
ᱦᱳᱭ᱾
ᱟᱞᱮ ᱥᱮᱱ ᱦᱚᱸ ᱢᱟᱱᱟᱣ ᱵᱟᱲᱟᱭ ᱜᱮᱭᱟ ᱠᱚ ᱩᱱ ᱡᱚᱠᱷᱚᱡ ᱫᱚ᱾
ᱦᱳᱭ ᱦᱳᱭ ᱛᱟᱦᱚᱞᱮ ᱟᱯᱮ ᱚᱱᱟ ᱠᱚᱨᱮ ᱦᱩᱭ ᱵᱟᱲᱟᱜ ᱜᱮᱭᱟ ᱥᱮ ᱵᱟᱝ ᱚᱱᱟ ᱯᱟᱹᱨᱥᱤ ᱦᱮᱸ ᱥᱮ ᱟᱢ ᱵᱟᱭᱤᱥ ᱰᱤᱥᱮᱢᱵᱚᱨ ᱚᱱᱠᱟ?
ᱦᱳᱭ ᱵᱟᱲᱟᱜ ᱜᱮᱭᱟ᱾ ᱴᱷᱤᱠ ᱜᱮᱭᱟ ᱠᱟᱹᱢᱤ ᱠᱚ ᱢᱮᱱᱟᱜᱼᱠᱟ ᱤᱱᱠᱟᱹ ᱜᱮᱞᱟᱝ ᱨᱚᱯᱚᱲᱟ᱾
ᱴᱷᱤᱠ ᱜᱮᱭᱟ, ᱟᱨᱚ ᱦᱟᱸᱜ ᱡᱩᱫᱤ ᱱᱚᱝᱠᱟ ᱥᱚᱢᱚᱭ ᱠᱚ ᱦᱤᱡᱩᱜᱼᱟ ᱛᱟᱦᱚᱞᱮ ᱨᱚᱯᱚᱲ ᱟᱞᱟᱝ ᱟᱨᱦᱚᱸ ᱦᱮᱸ ᱵᱟᱝ?
ᱦᱮᱸᱻ ᱦᱮᱸᱻ᱾
ᱴᱷᱤᱠᱟᱹᱱ ᱜᱮ ᱢᱟ᱾